ᱦᱮᱞᱳ, ᱦᱳᱭ ᱡᱚᱦᱟᱨ ᱜᱮ ᱜᱚᱢᱠᱮ, ᱟᱸᱡᱚᱢᱚᱜ ᱠᱟᱱᱟ ᱾
ᱦᱮᱸ, ᱟᱸᱡᱚᱢᱚᱜ ᱠᱟᱱ ᱜᱮᱭᱟ᱾ ᱟᱞᱤᱧᱟᱜ ᱨᱚᱲ ᱵᱤᱱ ᱟᱸᱡᱚᱢ ᱮᱫᱟ?
ᱦᱮᱸ ᱟᱸᱡᱚᱢ ᱮᱫᱟ ᱞᱤᱧ ᱾
ᱟᱪᱪᱷᱟ ᱾
ᱟᱫᱚ ᱱᱟᱦᱜ ᱜᱚᱝ ᱟᱫᱚ ᱱᱟᱦᱜ ᱜᱚᱢᱠᱮ ᱮᱸ ᱟᱸᱡᱚᱢ ᱵᱟᱲᱟ ᱠᱮᱫᱟ ᱵᱮ ᱟᱸᱡᱚᱢ ᱟᱸᱡᱚᱢ ᱠᱮᱫᱟᱞᱤᱧ ᱱᱟᱦᱟᱜ ᱟᱹᱵᱤᱱ ᱫᱚ ᱱᱦᱟᱜ ᱵᱤᱨ ᱫᱤᱥᱚᱢ ᱚᱱᱟ ᱫᱷᱟᱨᱮ ᱢᱮᱱᱟᱜ ᱟᱠᱟᱫ ᱵᱤᱱᱟ᱾ ᱟᱸ ᱱᱟᱯᱟᱭ ᱠᱟᱛᱷᱟ ᱠᱟᱱ ᱜᱮᱭᱟ, ᱟᱭᱢᱟ ᱠᱟᱛᱷᱟ ᱠᱚᱞᱤᱧ ᱟᱸᱡᱚᱢ ᱵᱟᱲᱟ, ᱠᱮᱫᱟ, ᱦᱟᱹᱛᱤ ᱴᱷᱟᱹᱠᱩᱨ ᱠᱚᱠᱚ ᱦᱤᱡᱩᱜᱼᱟ ᱾ ᱯᱮᱲᱟ ᱦᱤᱨᱤ, ᱯᱮᱲᱟ ᱠᱚ ᱦᱤᱨᱤ ᱤᱫᱤ ᱵᱤᱱᱟ ᱾ ᱟᱸᱡᱚᱢ ᱵᱟᱲᱟ ᱠᱮᱫᱟᱞᱤᱧ ᱟᱫᱚ ᱱᱟᱦᱜ ᱞᱟᱹᱭ ᱛᱮᱫᱚ ᱱᱟᱦᱜ ᱟᱯᱮ ᱚᱱᱟ ᱫᱷᱟᱨᱮ ᱫᱚ ᱱᱟᱦᱟᱜ ᱵᱤᱨ ᱫᱤᱥᱚᱢ ᱚᱞᱚᱜ ᱯᱟᱲᱦᱟᱣ ᱨᱮᱭᱟᱜ ᱚᱠᱟᱞᱮᱠᱟ ᱦᱩᱭᱩᱜ ᱠᱟᱱᱟ ᱚᱞᱚᱜ ᱯᱟᱲᱦᱟᱣ ᱠᱚ ᱫᱚ? ᱤᱥᱠᱩᱞ ᱠᱚ ᱛᱤᱱ ᱥᱩᱨ ᱥᱮ ᱥᱟᱺᱜᱤᱧ ᱨᱮ ᱢᱮᱱᱟᱜᱼᱟ?
ᱜᱚᱢᱠᱮ ᱟᱹᱞᱤᱧ ᱥᱮᱫ ᱫᱚ ᱡᱷᱚᱛᱚᱢᱟᱱ ᱤᱥᱠᱩᱞ ᱜᱮ ᱢᱮᱱᱟᱜ ᱫᱚ ᱢᱮᱱᱟᱜᱼᱟ ᱠᱤᱱᱛᱩ ᱤᱝᱞᱤᱥ ᱢᱤᱰᱤᱭᱟᱢ ᱤᱥ ᱠᱩᱞ ᱫᱚ ᱵᱟᱹᱱᱩᱜ ᱟᱱᱟ ᱾ ᱮᱻ ᱡᱮᱢᱚᱱ ᱵᱮᱝᱜᱚᱞᱤ ᱢᱤᱰᱤᱭᱟᱢ, ᱚᱱᱟ ᱠᱚ ᱥᱚᱵ ᱥᱮ ᱚᱞ ᱟᱵᱚᱣᱟᱜ ᱵᱷᱟᱥᱟ ᱚᱞᱪᱤᱠᱤ ᱵᱷᱟᱥᱟ ᱚᱱᱟ ᱠᱚ ᱥᱚᱵ ᱤᱥᱠᱩᱞ ᱫᱚ ᱢᱮᱱᱟᱜ ᱟᱱᱟ, ᱥᱟᱢᱱᱮ ᱫᱚ ᱥᱟᱢᱱᱮ ᱜᱮ ᱡᱟᱦᱟᱸ ᱠᱚ ᱫᱩ ᱛᱤᱱ ᱠᱤᱞᱳᱢᱤᱴᱟᱨ ᱪᱟᱨ ᱠᱤᱞᱳᱢᱤᱴᱟᱨ ᱚᱝᱠᱟ ᱥᱟᱺᱜᱤᱧ ᱨᱮ ᱢᱮᱱᱟᱜ ᱟᱱᱟ ᱾ ᱟᱫᱚ ᱤᱥᱠᱩᱞ ᱥᱚᱢᱮᱛ ᱦᱳᱥᱴᱮᱞ ᱦᱚᱸ ᱢᱮᱱᱟᱜᱼᱟ, ᱚᱱᱟ ᱥᱩᱵᱤᱫᱟ ᱦᱚᱸ ᱢᱮᱱᱟᱜ ᱟᱱᱟ ᱚᱱᱟ ᱦᱚᱸ ᱟᱹᱰᱤ ᱱᱟᱯ ᱯᱟᱭ ᱠᱚ ᱠᱚᱨᱟᱣ ᱠᱟᱫᱟ ᱠᱚ ᱾
ᱦᱚᱸ ᱾
ᱛᱟᱦᱚᱞᱮ ᱜᱚᱢᱠᱮ ᱟᱹᱵᱤᱱ ᱥᱮᱫ ᱫᱚ ᱚᱝᱠᱟ ᱚᱞᱪᱤᱠᱤ ᱤᱥᱠᱩᱞ ᱠᱚ ᱢᱮᱱᱟᱜ ᱟᱱᱟ ᱥᱮ ᱵᱟᱝᱼᱟ?
ᱦᱮᱸ ᱚᱞᱪᱤᱠᱤ ᱤᱥᱠᱩᱞ ᱠᱚᱦᱚᱸ ᱢᱮᱱᱟᱜ ᱟᱠᱟᱫ ᱜᱮᱭᱟ, ᱚᱞᱪᱤᱠᱤ ᱤᱥᱠᱩᱞ ᱦᱚᱸ ᱢᱮᱱᱟᱜ ᱟᱠᱟᱫᱟ, ᱠᱤᱪᱷᱩ ᱜᱟᱱ ᱦᱟᱭ ᱤᱥ ᱠᱩᱞ ᱠᱚᱨᱮ ᱦᱚᱸ ᱮᱰ ᱠᱟᱱᱟ ᱟᱨ ᱠᱚᱞᱮᱡᱽ ᱠᱚᱢᱟ ᱢᱮᱱᱟᱜ ᱟᱠᱟᱫ ᱜᱮᱭᱟ ᱾
ᱦᱮᱸ ᱦᱮᱸ ᱜᱚᱝᱠᱮ ᱠᱚᱞᱮᱡᱽ ᱠᱚᱢᱟ ᱢᱮᱱᱟᱜ ᱠᱟᱜ ᱜᱮᱭᱟ ᱾
ᱦᱮᱸ ᱠᱚᱞᱮᱡᱽ ᱤᱭᱩᱱᱤᱵᱷᱟᱨᱥᱤᱴᱤ ᱪᱮᱛᱟᱱ ᱠᱚᱨᱮ ᱢᱟ ᱢᱮᱱᱟᱜ ᱟᱠᱟᱫ ᱜᱮᱭᱟ ᱟᱫᱚ ᱱᱟᱦᱟᱜ ᱚᱞᱪᱤᱠᱤ ᱚᱞ ᱪᱤᱠᱤ ᱫᱚ ᱱᱟᱦᱟᱜ ᱚᱠᱟ ᱞᱮᱠᱟ ᱪᱟᱨᱪᱟᱣ ᱪᱟᱹᱞᱩᱜ ᱠᱟᱱᱟ ᱟᱯᱮ ᱚᱱᱟ ᱯᱟᱦᱟᱴᱟ ᱫᱚ?
ᱜᱚᱢᱠᱮ ᱟᱹᱞᱤᱱ ᱱᱚᱛᱮ ᱫᱚ ᱚᱞᱪᱤᱠᱤ ᱪᱚᱨᱡᱟᱣ ᱯᱟᱦᱴᱟ ᱫᱚ ᱟᱹᱰᱤ ᱱᱟᱯ ᱯᱟᱭ ᱜᱮ ᱪᱟᱞᱟᱜ ᱠᱟᱱᱟ ᱪᱮᱸᱫᱟᱜ ᱥᱮ ᱟᱫᱚ ᱡᱷᱚᱛᱚ ᱦᱚᱲ ᱜᱮᱠᱚ ᱪᱟ. ᱭ ᱠᱟᱱᱟ ᱡᱮ ᱟᱵᱚᱣᱟᱜ ᱵᱷᱟᱥᱟ ᱡᱩᱫᱤ ᱟᱵᱚ ᱵᱟᱵᱚᱱ ᱪᱮᱫ ᱟᱵᱚᱱ ᱛᱟᱦᱚᱞᱮ ᱳᱱᱱᱚ ᱦᱚᱲᱟᱜ ᱵᱷᱟᱥᱟ ᱫᱚᱵᱚᱱ ᱪᱮᱫᱟ ᱚᱱᱟ ᱪᱮᱜ ᱞᱮᱠᱟᱱ ᱠᱟᱛᱷᱟ ᱚᱱᱟ ᱠᱷᱟ. ᱛ ᱛᱤᱨ ᱛᱮ ᱮᱸ ᱟᱞᱮ ᱠᱷᱚᱱ ᱢᱟᱱᱮ ᱡᱟᱦᱟᱸ ᱠᱟᱹᱴᱤᱡ ᱢᱟᱪᱷᱟ ᱜᱤᱫᱽᱨᱟᱹ ᱠᱚ ᱢᱮᱱᱟᱜ ᱠᱚᱣᱟ ᱥᱮ ᱩᱱᱠᱩ ᱫᱚ ᱡᱷᱚᱛᱚ ᱟᱫᱚ ᱚᱞᱪᱤᱠᱤ ᱤᱥᱠᱩᱞ ᱨᱮᱜᱮ ᱠᱚ ᱵᱷᱚᱨᱛᱤ ᱟᱠᱚ ᱠᱟᱱᱟ ᱾
ᱟᱪᱪᱷᱟ ᱟᱪᱪᱷᱟ, ᱦᱮᱸ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱾
ᱟᱫᱚ ᱜᱚᱢ ᱠᱮ ᱟᱹᱞᱤᱧ ᱵᱟᱹᱞᱤᱧ ᱥᱮᱬᱟ ᱫᱟᱲᱮ ᱠᱟᱜ ᱨᱮᱦᱚᱸ ᱚᱞ ᱪᱤᱠᱤ ᱯᱩᱨᱟᱹᱴᱟ ᱢᱟᱱᱮ ᱯᱚᱛᱷᱚᱢ ᱠᱷᱚᱱ ᱵᱟᱹᱞᱤᱧ ᱵᱷᱩ ᱛᱤ ᱫᱟᱲᱮ ᱠᱟᱜ ᱨᱮᱦᱚᱸ ᱟᱫᱚ ᱟᱹᱞᱤᱧ ᱦᱚᱸᱛ ᱞᱤᱧ ᱪᱟᱹᱭᱟ ᱡᱮ ᱟᱹᱞᱤᱧᱤᱡ ᱜᱤᱫᱽᱨᱟᱹ ᱥᱮ ᱯᱚᱨᱮ ᱯᱚᱨᱮᱛᱮ ᱟᱹᱞᱤᱧ ᱚᱞᱪᱤᱠᱤ ᱨᱮᱞᱤᱧ ᱵᱷᱚᱛᱛᱤᱭᱟ ᱟᱹᱞᱤᱧ ᱵᱟᱹᱞᱤᱧ ᱥᱮᱬᱟ ᱫᱟᱲᱮ ᱠᱟᱜ ᱨᱮᱦᱚᱸ ᱥᱮ ᱟᱹᱞᱤᱧᱤᱡ ᱜᱤᱫᱽᱨᱟᱹ ᱫᱚ ᱱᱚᱣᱟ ᱠᱚᱫᱚᱭ ᱪᱮᱫ ᱢᱟ ᱡᱟᱛᱮ ᱱᱚᱣᱟ ᱵᱷᱩᱞ ᱫᱚ ᱡᱟᱛᱮ ᱟᱞᱚ ᱦᱩᱭᱩᱜ ᱢᱟ ᱾
ᱦᱚᱭ ᱦᱚᱭ ᱚᱱᱟ ᱦᱚᱸ ᱠᱟᱛᱷᱟ ᱠᱟᱱ ᱜᱮᱭᱟ ᱚᱞᱪᱤᱠᱤ ᱫᱚ ᱪᱮᱫᱽ ᱞᱟᱠᱛᱤ ᱠᱟᱱᱟ ᱾
ᱦᱮᱸ
ᱡᱟᱦᱟᱸ ᱞᱮᱠᱟ ᱚᱞ ᱪᱤᱠᱤ ᱫᱚ ᱱᱟᱜ ᱟᱭᱳ ᱟᱲᱟᱝ ᱯᱟᱹᱨᱥᱤ ᱠᱟᱱ ᱛᱟᱵᱚᱱᱟ ᱚᱞᱪᱤ ᱠᱤ ᱪᱮᱫ ᱫᱚ ᱞᱟᱠᱛᱤ ᱠᱟᱱ ᱜᱮᱭᱟ ᱡᱷᱚᱛᱚ ᱦᱚᱲ ᱜᱮᱵᱚᱱ ᱪᱮᱫ ᱢᱟ ᱾
ᱦᱮᱸ
ᱟᱨ
ᱛᱟᱦᱚᱞᱮ ᱜᱚᱢᱠᱮ ᱟᱹᱵᱤᱱ ᱫᱚ ᱟᱹᱵᱤᱱ ᱫᱚ ᱛᱟᱦᱚᱞᱮ ᱚ ᱚᱞᱪᱤᱠᱤ ᱠᱚᱢᱟᱵᱤᱱ ᱵᱩᱡᱽ ᱜᱮᱭᱟ ᱥᱮ ᱵᱟᱝᱱᱟ?
ᱦᱮᱸ ᱵᱩᱡ ᱫᱚᱞᱤᱧ ᱵᱩᱡ ᱜᱮᱭᱟ ᱪᱮᱫ ᱦᱚᱸᱞᱤᱧ ᱪᱮᱫ ᱟᱠᱟᱫ ᱜᱮᱭᱟ ᱩ ᱵᱟᱲᱟᱭ ᱜᱮᱭᱟᱞᱤᱧ ᱫᱚ ᱱᱟᱜ ᱱᱟᱥᱮ ᱱᱟᱥᱮ ᱫᱚ ᱱᱟᱦᱟᱜ
ᱦᱮᱸ ᱟᱹᱞᱤᱧ ᱦᱚᱸ ᱚᱱᱠᱟ ᱜᱮ ᱱᱟᱥᱮ ᱱᱟᱥᱮᱱᱟᱜ ᱫᱚ ᱦᱟᱸᱜ ᱞᱤᱧ ᱵᱟᱰᱟᱭ ᱜᱮᱭᱟ
ᱦᱟ
ᱛᱟᱦᱞᱮ ᱜᱚᱝᱠᱮ ᱟᱵᱤᱱ ᱴᱷᱮᱱ ᱢᱤᱫᱴᱮᱱ ᱛᱟᱦᱚᱞᱮ ᱠᱩᱠᱞᱤ ᱠᱟᱹᱴᱤᱡ ᱞᱤᱧ ᱫᱚᱦᱚ ᱞᱮᱜᱮ
ᱟᱪᱷᱟ ᱜᱚᱝᱠᱮ ᱞᱟᱹᱭᱵᱤᱱ ᱢᱟ ᱡᱩᱫᱤ ᱚᱠᱟ ᱞᱮᱠᱟ ᱛᱤᱱᱟᱹᱜᱴᱟ ᱠᱩᱠᱞᱤ ᱨᱮᱭᱟᱜ ᱛᱮᱞᱟ ᱞᱤᱧ ᱮᱢ ᱫᱟᱲᱮᱭᱟᱜ ᱠᱷᱟᱱᱞᱤᱧ ᱮᱢᱟᱞᱤᱧ
ᱦᱮᱸ ᱦᱮᱸ ᱮᱠᱫᱚᱢ ᱮᱠᱫᱚᱢ ᱟᱹᱵᱤᱱ ᱥᱮᱱᱟᱜ ᱪᱮᱫᱠᱟ ᱟᱹᱨᱤᱪᱟᱹᱞᱤ ᱚᱱᱟ ᱫᱚᱵᱤᱱ ᱞᱟᱹᱭ ᱜᱮᱭᱟ ᱚᱵᱚᱥᱳᱭ
ᱟᱪᱪᱷᱟ ᱟᱪᱪᱷᱟ ᱦᱚᱸ ᱡᱚᱛ ᱴᱩᱠᱩ
ᱦᱮᱸ ᱵᱤᱱ ᱫᱟᱲᱮᱭᱟᱜᱼᱟ, ᱦᱩᱸ ᱛᱟᱦᱚᱞᱮ ᱜᱚᱝᱠᱮ ᱡᱚᱠᱷᱚᱱ ᱟᱹᱵᱤᱱ ᱥᱮᱫ ᱡᱚᱠᱷᱚᱱ ᱯᱮᱲᱟ ᱯᱟᱹᱲᱦᱟᱹ ᱠᱚ ᱪᱟᱞᱟᱜ ᱜᱮᱭᱟ ᱪᱮᱫ ᱞᱮᱠᱟ ᱠᱟᱛᱮ ᱵᱤᱱ ᱟ ᱟᱛᱟᱝ ᱫᱟᱨᱟᱢ ᱠᱚᱜᱮᱭᱟ?, ᱢᱟᱱᱮ ᱟᱹᱵᱤᱱ ᱵᱟᱹᱵᱤᱱ ᱟᱛᱟᱝ ᱫᱟᱨᱟᱢ ᱠᱚ ᱨᱮᱦᱚᱸ ᱟᱵᱤᱱ ᱨᱮᱱ ᱢᱤᱥᱨᱟᱢ ᱥᱮ ᱟᱢ ᱜᱚᱜᱚ ᱪᱮᱫᱠᱟ ᱠᱟᱛᱮ ᱠᱚ ᱟᱛᱟᱝ ᱫᱟᱨᱟᱢ ᱠᱚᱜᱮᱭᱟ ᱠᱚ?
ᱢᱟᱱᱮ ᱟᱹᱞᱤᱧᱟᱜ ᱚᱲᱟᱜ ᱨᱮ?
ᱦᱮᱸ ᱟᱵᱤᱱᱟᱜ ᱢᱟᱱᱮ ᱯᱮᱲᱟ ᱠᱚ ᱪᱟᱞᱟᱣ ᱱᱟ ᱛᱚ
ᱱᱟᱣᱟ ᱯᱮᱲᱟ ᱯᱮᱲᱟ ᱵᱚᱞᱛᱮ ᱫᱚ ᱱᱟᱦᱟᱜ ᱱᱟᱣᱟ ᱯᱮᱲᱟ ᱦᱚᱸᱠᱚ ᱦᱤᱡᱩᱜ ᱜᱮᱭᱟ ᱟᱨ ᱥᱮ ᱮᱢᱱᱤ ᱫᱤᱱᱟᱹᱢ ᱯᱮᱲᱟ ᱦᱚᱸᱠᱚ?
ᱦᱮᱸ ᱦᱮᱸ ᱱᱟᱣᱟ ᱯᱮᱲᱟ ᱛᱟᱯᱚᱨ ᱱᱤᱡᱮᱨᱮᱱ ᱡᱟᱦᱟᱸ , ᱢᱟᱱᱮ ᱟᱵᱚ ᱨᱮᱱ ᱚᱱᱠᱟ ᱜᱮᱠᱚ ᱛᱟᱦᱮᱱ ᱜᱮᱭᱟ ᱛᱚ ᱫᱤᱫᱤ ᱢᱟᱢᱟ ᱛᱟᱠᱚ ᱚᱱᱮ ᱚᱱᱠᱟᱱ ᱯᱮᱲᱟ ᱠᱚ ᱡᱩᱫᱤ ᱠᱚ ᱦᱮᱡᱱᱟᱠᱚ ᱟᱫᱚ ᱪᱮᱫᱞᱮᱠᱟ ᱠᱟᱛᱮ ᱵᱚᱱ ᱟᱵᱚ ᱫᱚᱵᱚᱱ ᱤᱭᱟᱹ ᱠᱚᱣᱟ ᱟᱨᱠᱤ ᱟᱛᱟᱝ ᱫᱟᱨᱟᱢ ᱠᱚᱣᱟ ᱵᱚᱱ, ᱟᱯᱮ ᱥᱮᱫ ᱫᱚ ᱪᱮᱫ ᱞᱮᱠᱟ?
ᱟᱫᱚ ᱱᱟᱸᱜ ᱚᱱᱮ ᱦᱮᱡ ᱞᱮᱱᱠᱷᱟᱱ ᱟᱫᱚ ᱞᱚᱴᱟ ᱫᱟᱜ ᱛᱮ ᱟᱛᱟᱝ ᱫᱟᱨᱟᱢ ᱦᱩᱭᱩᱜ ᱜᱮᱭᱟ᱾ ᱞᱚᱴᱟ ᱫᱟᱜ ᱩᱰᱩᱝ ᱠᱟᱛᱮ᱾
ᱟᱪᱷᱟ ᱟᱹᱰᱤ ᱱᱟᱯᱟᱭ᱾
ᱦᱚ ᱪᱮᱫ ᱟᱯᱮ ᱟᱯᱮ ᱚᱱᱟ ᱯᱟᱦᱟᱴᱟ ᱫᱚ?
ᱵᱟᱝᱟ ᱜᱚᱢᱠᱮ ᱚᱱᱠᱟᱱ ᱜᱮ ᱢᱟᱱᱮ ᱞᱚᱴᱟ ᱫᱟᱜ ᱟᱛᱮ ᱮᱸ ᱜᱚᱜᱚ ᱵᱟᱠᱷᱟᱱ ᱢᱟᱹᱭ ᱥᱮ ᱫᱤᱫᱤ ᱦᱚᱲ ᱩᱰᱩᱠ ᱠᱟᱛᱮᱫ ᱦᱮᱸ ᱰᱚᱵᱚᱜ ᱡᱚᱦᱟᱨ ᱠᱟᱛᱮ ᱚᱱᱠᱟ ᱠᱟᱛᱮ ᱜᱮ ᱥᱟ ᱟᱛᱟᱝ ᱫᱟᱨᱟᱢ ᱜᱮ ᱦᱩᱭ ᱠᱚᱜᱼᱟ᱾
ᱦᱚᱸ᱾
ᱛᱟᱦᱚᱞᱮ ᱜᱚᱝᱠᱮ ᱟᱹᱵᱤᱱ ᱥᱮᱫ ᱢᱟ ᱪᱮᱫᱞᱮᱠᱟ ᱢᱟᱱᱮ ᱵᱟᱯᱞᱟ ᱠᱚᱫᱚ ᱪᱮᱫᱞᱮᱠᱟ ᱤᱭᱟᱹᱛᱮ ᱦᱩᱭᱩᱜ ᱦᱩᱭᱩᱜ ᱜᱮᱭᱟ?
ᱟᱫᱚ ᱱᱟᱸᱜ ᱵᱟᱯᱞᱟ ᱫᱚ ᱱᱟᱸᱜ ᱪᱮᱫ ᱞᱤᱧ ᱞᱟᱹᱭᱟ ᱵᱟ ᱯᱞᱟ ᱟᱵᱚᱱᱟᱜ ᱥᱟᱶᱛᱟ ᱨᱮᱭᱟᱜ ᱵᱟᱯᱞᱟ ᱢᱟ ᱟᱭᱢᱟ ᱞᱮᱠᱟᱜᱮ ᱢᱮᱱᱟᱜ ᱠᱟᱫ ᱜᱮᱭᱟ᱾
ᱦᱮᱸ ᱜᱚᱢᱠᱮ ᱟᱫᱚ ᱟᱹᱵᱤᱱ ᱥᱮᱫ ᱪᱮᱫ ᱞᱮᱠᱟ ᱟᱹᱨᱤᱪᱟᱹᱞᱤ ᱠᱚ?
ᱟᱸᱜ
ᱵᱟᱯᱞᱟ ᱢᱟ ᱵᱟᱯᱞᱟ ᱢᱟ ᱟᱨᱚ ᱟᱭᱢᱟ ᱨᱚᱠᱚᱢ ᱢᱮᱱᱟᱜ ᱠᱟᱫᱟ ᱟᱫᱚ ᱱᱟᱦᱟᱸᱜ ᱵᱟᱯᱞᱟ ᱫᱚ ᱱᱟᱦᱟᱸᱜ ᱚᱠᱛᱚ ᱫᱚ ᱱᱟᱦᱟᱸᱜ ᱵᱟᱯ ᱯᱞᱟ ᱵᱚᱞᱛᱮ ᱵᱟᱨᱭᱟ ᱵᱟᱯᱞᱟ ᱜᱮ ᱮᱠᱪᱩᱞᱤ ᱡᱟᱦᱟᱸ ᱮᱸ ᱥᱟᱹᱜᱩᱱ ᱵᱟᱯᱞᱟ ᱥᱮ ᱫᱩᱣᱟᱹᱨ ᱵᱟᱯ ᱞᱟ ᱡᱟᱦᱟᱸᱴᱟᱜ ᱚᱱᱟᱴᱟᱜ ᱫᱚ ᱱᱟᱦᱟᱸᱜ ᱦᱩᱭᱩᱜ ᱠᱟᱱ ᱜᱮᱭᱟ ᱚᱱᱟ ᱥᱟᱶᱛᱮ ᱡᱟᱥ ᱚᱱᱟ ᱡᱟᱦᱟᱸ ᱡᱟᱦᱟᱸ ᱮᱨᱮᱧᱡᱽ ᱢᱮᱨᱮᱡᱽ ᱥᱮ ᱛᱮ ᱩᱸ ᱤᱡᱳᱧᱟᱢ ᱵᱟᱯᱞᱟ ᱠᱚ ᱞᱟᱹᱭᱟ ᱵᱮ
ᱟᱪᱪᱷᱟ ᱟᱪᱪᱷᱟ ᱟᱫᱚ ᱡᱟᱦᱟᱸ ᱟᱵᱚ ᱥᱟᱶᱛᱟ ᱨᱮᱱᱟᱜ ᱡᱟᱦᱟᱸ ᱵᱟᱯᱞᱟ ᱢᱮᱱᱟᱜᱼᱟ, ᱪᱮᱫ ᱞᱮᱠᱟ ᱚᱱᱟ ᱥᱤᱥᱴᱮᱢ ᱫᱚ ᱟᱯ ᱥᱮᱫ ᱫᱚ?
ᱹᱹ ᱵᱟᱯᱞᱟ ᱨᱮᱭᱟᱜ ᱟᱹᱨᱤᱪᱟᱹᱞᱤ ᱵᱚᱞᱛᱮ ᱫᱚ ᱦᱟᱸᱜ ᱥᱤᱥᱴᱮᱢ ᱫᱚ ᱱᱟᱸᱜ ᱚᱱᱟ ᱯᱳᱭᱞᱳ ᱡᱟᱦᱟᱸ ᱞᱮᱠᱟ ᱟ ᱧᱮᱞ ᱧᱮᱯᱮᱞ ᱦᱩᱭᱩᱜᱼᱟ ᱨᱟᱭᱵᱟᱨ ᱥᱟᱵ ᱠᱟᱛᱮ ᱯᱳᱞᱩ ᱠᱚᱲᱟ ᱜᱤᱫᱽᱨᱟᱹ ᱦᱤᱡᱩᱜᱼ ᱟᱭ ᱠᱩᱲᱤ ᱜᱤᱫᱽᱨᱟᱹ ᱚᱲᱟᱜ ᱠᱷᱚᱱᱟᱜ ᱠᱚᱲᱟ ᱜᱤᱫᱽᱨᱟᱹ ᱚᱲᱟᱜ ᱨᱮ ᱠᱩᱥᱤ ᱯᱩᱥᱟᱹᱞ ᱞᱮᱱᱠᱷᱟᱱ ᱠᱩᱲᱤ ᱜᱤᱫᱽᱨᱟᱹ ᱚᱲᱟᱜ ᱥᱮ ᱠᱩᱲᱤ ᱜᱤᱫᱽᱨᱟᱹ ᱚᱲᱟᱜ ᱱᱚᱸᱰᱮ ᱠᱷᱚᱱᱟᱜ ᱦᱟᱸᱰᱮ ᱠᱚ ᱪᱟᱞᱟᱜᱼᱟ ᱟᱨ ᱧᱮᱞ ᱧᱮᱞ ᱟᱫᱚ ᱚᱱᱟ ᱡᱟᱦᱟᱸ ᱨᱟᱭᱵᱟᱨ ᱥᱟᱵ ᱠᱟᱛᱮ ᱧᱮᱞ ᱧᱮᱯᱮᱞ ᱨᱮᱭᱟᱜ ᱠᱟᱹᱢᱤ ᱦᱚᱨᱟ ᱦᱩᱭᱩᱜᱼᱟ ᱟᱫᱚ ᱵᱟᱱᱟᱨ ᱯᱟᱦᱴᱟ ᱢᱟᱹᱞᱤᱠ ᱥᱮ ᱵᱟᱱᱟᱨ ᱦᱚᱲᱟᱜ ᱡᱟᱦᱟᱸᱭ ᱠᱤᱱ ᱵᱟᱯᱞᱟᱜ ᱟᱹᱠᱤᱱ ᱠᱚᱣᱟᱜ ᱠᱟᱛᱷᱟ ᱠᱚ ᱢᱤᱫ ᱞᱮᱱᱠᱷᱟᱱ ᱥᱮ ᱠᱩᱥᱤ ᱠᱩᱥᱟᱹᱞ ᱞᱮᱱᱠᱷᱟᱱ ᱫᱮᱱ ᱟᱫᱚ ᱵᱟᱱᱟᱨ ᱯᱟᱦᱟᱴᱟ ᱢᱟᱺᱡᱷᱤ ᱦᱟᱲᱟᱢ ᱥᱮ ᱟᱛᱳ ᱢᱚᱬᱮ ᱦᱚᱲ ᱠᱚ ᱫᱩᱲᱩᱵ ᱠᱳ ᱠᱟᱛᱮ ᱡᱟᱦᱟᱸ ᱛᱚᱠᱷᱚᱱ ᱫᱚ ᱟᱛᱩ ᱢᱚᱬᱮ ᱦᱚᱲᱟᱜ ᱡᱟᱦᱟᱸ ᱠᱟᱹᱢᱤ ᱦᱚᱨᱟ ᱠᱚ ᱛᱟᱦᱮᱸᱱᱟ ᱟᱠᱚ ᱠᱚᱠᱚ ᱧᱮᱞ ᱢᱟᱱᱮ ᱯᱨᱚᱛᱷᱚᱢ ᱨᱮᱭᱟᱜ ᱡᱟᱦᱟᱸ ᱠᱟᱹᱢᱤ ᱠᱚᱠᱚ ᱧᱮᱞᱟ ᱜᱟᱞᱢᱟᱨᱟᱣ ᱜᱚᱴᱟᱭᱟᱠᱚ, ᱟᱠᱚ ᱟᱠᱩ ᱢᱚᱫᱽᱫᱷᱨᱮ ᱡᱟᱦᱟᱸ ᱠᱚ ᱟᱠᱚ ᱚᱱᱟ ᱫᱷᱟᱨᱮ ᱡᱟᱦᱟᱸ ᱠᱚ ᱪᱚᱞ ᱢᱮᱱᱟᱜ ᱠᱟᱫᱟ ᱟᱨ ᱟᱵᱚᱱᱟᱜ ᱫᱚ ᱟᱹᱨᱤᱪᱟᱹᱞᱤ ᱵᱚᱞᱛᱮ ᱫᱚ ᱱᱚᱣᱟ ᱴᱚᱴᱷᱟ ᱦᱤᱥᱟᱹᱵᱽ ᱛᱚ ᱱᱚᱣᱟ ᱴᱚᱴᱷᱟ ᱨᱮᱫᱚ ᱮ ᱱᱚᱝᱠᱟ ᱢᱮᱱᱟᱜ ᱠᱟᱫᱟ ᱦᱟᱸᱱᱟ ᱴᱚᱴᱷᱟ ᱨᱮᱫᱚ ᱱᱚᱝᱠᱟ ᱠᱚ ᱟᱹᱜᱩ ᱠᱟᱫᱟ, ᱢᱟᱱᱮ ᱢᱤᱫ ᱮᱸ ᱯᱨᱟᱭ ᱢᱤᱫᱜᱮ ᱨᱮᱦᱚᱸ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱠᱤᱪᱷᱩ ᱠᱤᱪᱷᱩ ᱱᱟᱥᱮ ᱱᱟᱥᱮ ᱥᱮ ᱠᱟᱹᱢᱤ ᱦᱚᱨᱟ ᱫᱚ ᱱᱟᱦᱟᱜ ᱵᱷᱮᱜᱟᱨ ᱜᱮ ᱛᱟᱵᱚᱱᱟ᱾
ᱦᱮᱸ ᱵᱷᱮᱜᱟᱨ ᱜᱮ ᱛᱟᱵᱚᱱᱟ ᱮᱠᱫᱚᱢ᱾
ᱚᱱᱟ ᱠᱷᱟᱹᱛᱤᱨ ᱛᱮ ᱱᱟᱦᱟᱜ ᱦᱮᱸ ᱚᱱᱟ ᱠᱷᱟᱹᱛᱤᱨ ᱫᱚ ᱦᱟᱸᱜ ᱚᱱᱮ ᱫᱩᱲᱩᱵ ᱠᱟᱛᱮᱫ ᱵᱟᱱᱟᱨ ᱯᱟᱦᱴᱟ ᱢᱟᱺᱡᱷᱤ ᱠᱚ ᱫᱩᱲᱩᱵ ᱠᱟᱛᱮᱫ ᱥᱮ ᱛᱩ ᱢᱚᱬᱮ ᱦᱚᱲ ᱠᱚ ᱫᱩᱲᱩᱵ ᱠᱟᱛᱮ ᱠᱚ ᱜᱟᱞᱢᱟᱨᱟᱣ ᱜᱚᱴᱟᱭᱟ ᱡᱮ ᱵᱟᱝᱼᱟ ᱱᱚᱶᱟ ᱠᱚᱛᱮ ᱫᱚ ᱱᱟᱦᱟᱜ ᱟᱞᱮ ᱱᱚᱛᱮ ᱫᱚ ᱦᱟᱸᱜ ᱱᱚᱝᱠᱟ ᱫᱚ ᱵᱟᱝ᱾ ᱩᱱᱤ ᱞᱟᱹᱭᱟ ᱟᱞᱮ ᱱᱚᱛᱮ ᱫᱚ ᱱᱟᱦᱟᱜ ᱱᱚᱝᱠᱟ ᱢᱟᱱᱮ ᱡᱟᱦᱟᱸ ᱠᱚ ᱨᱟᱯᱟᱪᱟᱜ ᱢᱮᱱᱟᱜ ᱟᱠᱟᱫᱟ ᱚᱱᱟ ᱠᱚᱫᱚ ᱦᱟᱸᱜ ᱵᱟᱯᱞᱟ ᱢᱟᱬᱟᱝ ᱨᱮᱜᱮ ᱜᱟᱞᱢᱟᱨᱟᱣ ᱜᱚᱴᱟ ᱠᱮᱫᱟ ᱠᱚ᱾
ᱚᱱᱟ ᱫᱚ ᱞᱟᱦᱟ ᱨᱮᱜᱮ ᱠᱚ ᱜᱟᱯᱟᱞ ᱢᱟᱨᱟᱜ ᱜᱮᱭᱟ ᱠᱚ, ᱦᱮᱸ᱾
ᱦᱮᱸ ᱚᱱᱟ ᱠᱚᱫᱚ ᱦᱟᱸᱜ ᱞᱟᱦᱟ ᱨᱮᱜᱮ ᱡᱷᱚᱛᱚ ᱜᱟᱞᱢᱟᱨᱟᱣ ᱜᱚᱴᱟᱣ ᱠᱮᱫᱟ ᱠᱚ᱾ ᱟᱫᱚ ᱤᱱᱟᱹ ᱛᱟᱭᱚᱢ ᱟᱫᱚ ᱚᱱᱮ ᱰᱮᱹᱴ ᱠᱚᱠᱚ ᱯᱷᱤᱠᱥᱰ ᱠᱮᱫᱟ, ᱢᱤᱫᱴᱟᱝ ᱥᱟᱹᱜᱩᱱ ᱫᱤᱱ ᱠᱚ ᱧᱮᱞ ᱠᱮᱫᱟ᱾
ᱦᱮᱸ ᱦᱮᱸ᱾
ᱟᱫᱚ ᱥᱟᱹᱜᱩᱱ ᱫᱤᱱ ᱠᱚ ᱧᱮᱞ ᱠᱟᱛᱮᱜ ᱜᱤᱨᱟᱹ ᱠᱚᱠᱚ ᱛᱚᱞ ᱠᱮᱫᱟ, ᱟᱫᱚ ᱡᱮᱡᱟᱨ ᱮ ᱯᱮᱲᱟ ᱯᱮᱦᱲᱳ ᱠᱚᱠᱚ ᱱᱮᱶᱛᱟᱣ ᱠᱚᱣᱟ᱾ ᱟᱫᱚ ᱱᱮᱰᱟ ᱟᱠᱟᱱ ᱫᱤᱱ ᱨᱮ ᱫᱚ ᱠᱚᱲᱟ ᱜᱤᱫᱽᱨᱟᱹ ᱥᱟᱹᱜᱩᱱ ᱵᱟᱯᱞᱟ ᱨᱮ ᱡᱟᱦᱟᱸᱴᱟᱜ ᱠᱚᱲᱟ ᱜᱤᱫᱽᱨᱟᱹ ᱦᱤᱡᱩᱜᱼᱟᱭ ᱱᱚᱸᱰᱮ᱾
ᱦᱮᱸ ᱦᱮᱸ ᱦᱮᱸ᱾
ᱟᱫᱚ ᱦᱮᱡ ᱮᱱ ᱠᱷᱟᱱ ᱟᱫᱚ ᱱᱚᱰᱮ ᱠᱷᱚᱱᱟᱜ ᱦᱮᱡ ᱮᱱᱛᱮ ᱟᱫᱚ ᱰᱟᱭᱨᱮᱠᱴ ᱠᱩᱲᱤ ᱜᱤᱫᱽᱨᱟᱹ ᱚᱲᱟᱜ ᱨᱮᱫᱚ ᱱᱟᱦᱟᱜ ᱵᱟᱝ, ᱢᱮᱫᱴᱟᱝ ᱰᱮᱨᱟ ᱠᱚ ᱮᱢᱟᱭᱟ ᱱᱟᱦᱟᱜ᱾
ᱦᱮᱸ ᱰᱮᱨᱟ ᱛᱚᱠᱚ ᱮᱢᱟ ᱠᱚ ᱜᱮᱭᱟ᱾
ᱦᱮᱸ᱾ ᱦᱮᱸ ᱟᱫᱚ ᱰᱮᱨᱟ ᱠᱷᱚᱱᱟᱜ ᱱᱚᱰᱮ ᱠᱷᱚᱱᱟᱜ ᱢᱚᱬᱮ ᱠᱚ ᱪᱟᱞᱟᱣ ᱠᱟᱛᱮᱫ ᱠᱚ ᱟᱛᱟᱝ ᱫᱟᱨᱟᱢ ᱟᱹᱜᱩ ᱠᱚᱣᱟ ᱠᱚ᱾ ᱫᱤᱭᱮ ᱟᱫᱚ ᱚᱱᱟ ᱡᱟᱦᱟᱸ ᱠᱟᱹᱢᱤ ᱦᱚᱨᱟ ᱠᱚ ᱢᱮᱱᱟᱜ ᱟᱠᱟᱫ ᱜᱮᱭᱟ ᱦᱟᱸᱜ, ᱚᱱᱟ ᱠᱟᱹᱢᱤ ᱦᱚᱨᱟ ᱠᱚ ᱵᱟᱹᱭ ᱵᱟᱹᱭ ᱛᱮ ᱦᱩᱭ ᱤᱫᱤᱜᱼᱟ᱾
ᱟᱫᱚ ᱟᱛᱳ ᱨᱮᱱ ᱢᱚᱬᱮ ᱦᱚᱲ ᱠᱚ ᱪᱮᱫ ᱞᱮᱠᱟ ᱠᱟᱛᱮᱫ ᱢᱟᱱᱮ ᱡᱚᱛᱚ ᱠᱚ ᱛᱟᱲᱟ ᱛᱟᱹᱲᱤᱜᱼᱟ᱾ ᱡᱚᱛᱚ ᱜᱮ ᱛᱟᱲᱟ ᱛᱟᱲᱤ ᱠᱟᱹᱢᱤ ᱦᱚᱨᱟ ᱛᱚ ᱦᱳᱭᱳᱜᱼᱟ ᱛᱚ᱾
ᱟᱫᱚ ᱜᱚᱝᱠᱮ ᱟ, ᱦᱮᱸ ᱚᱱᱟᱜᱮ ᱟᱯᱮ ᱟᱯᱮ ᱟᱯᱮ ᱟᱯᱮ ᱥᱮᱫ ᱫᱚ ᱱᱟᱦᱟᱜ ᱚᱠᱟ ᱞᱮᱠᱟ?
ᱜᱚᱝᱠᱮ ᱟᱹᱞᱤᱧ ᱥᱮᱫ ᱦᱚᱸ ᱱᱚᱝᱠᱟ ᱜᱮ, ᱡᱮᱢᱚᱱ ᱟᱹᱞᱤᱧᱟᱜ ᱢᱟᱛᱚ ᱪᱮᱫ ᱞᱤᱧ ᱞᱟᱹᱭᱟ? ᱢᱟᱱᱮ ᱟᱞᱮ ᱢᱟᱱᱮ ᱟᱞᱮ ᱟᱛᱳ ᱥᱩᱢᱩᱝᱼᱟᱜ ᱠᱟᱛᱷᱟᱧ ᱞᱟᱹᱭ ᱞᱮᱜᱮ ᱡᱮ ᱟᱹᱞ ᱦᱮᱸ ᱜᱚᱝᱠᱮ ᱡᱮᱢᱚᱱ ᱟᱹᱞᱤᱧ ᱫᱚ, ᱡᱮᱢᱚᱱ ᱟᱞᱮ ᱠᱚᱲᱟ ᱜᱤᱫᱽᱨᱟᱹ ᱵᱚᱞᱮ ᱡᱟᱦᱟᱸᱞᱮ ᱵᱟᱹᱦᱩ ᱞᱮ ᱟᱹᱜᱩ ᱠᱚᱣᱟ ᱥᱮ᱾
ᱦᱚᱭ᱾
ᱟᱞᱮᱭᱟᱜ ᱫᱚ ᱚᱱᱟ ᱡᱟᱦᱟ ᱵᱤᱱ ᱧᱮᱞ ᱟᱠᱟᱜ ᱜᱮᱭᱟ ᱢᱟᱱᱮ ᱤᱭᱟᱹ ᱥᱟᱝᱠᱷᱟ᱾
ᱪᱮᱫ?
ᱚᱱᱟ ᱢᱟᱱᱮ ᱥᱟᱝᱠᱷᱟ ᱦᱟᱱᱟ ᱯᱳᱬ ᱪᱩᱲᱤ, ᱚᱱᱟ ᱵᱟᱝ ᱪᱟᱹᱞᱩᱜ ᱛᱟᱞᱮᱭᱟ ᱱᱟᱦ᱾
ᱟᱪᱪᱷᱟ᱾
ᱚᱱᱚ ᱚᱝᱠᱟ ᱢᱟᱱᱮ ᱡᱮ ᱟᱞᱮᱭᱟᱜ ᱫᱚ ᱯᱳᱬ ᱪᱩᱲᱤ ᱫᱚ ᱵᱟᱝ ᱪᱟᱹᱞᱩᱜ ᱛᱟᱞᱮᱭᱟ᱾ ᱟᱞᱮ ᱯᱨᱚᱛᱷᱚᱢ ᱨᱮᱜᱮ ᱞᱮ ᱞᱟᱹᱭ ᱟᱠᱚᱣᱟ ᱡᱚ ᱠᱷᱚᱱ ᱵᱟᱹᱦᱩ ᱞᱮ ᱟᱹᱜᱩ ᱠᱚᱣᱟ ᱥᱮ, ᱟᱜᱮ ᱨᱮᱜᱮ ᱞᱮ ᱱᱚᱣᱟ ᱠᱚ ᱥᱚᱵᱽ ᱫᱚ ᱞᱮ ᱥᱟᱞᱟ ᱜᱚᱴᱟᱭ ᱜᱮᱭᱟ ᱡᱮ ᱟᱞᱮᱭᱟᱜ ᱫᱚ ᱯᱳᱬ ᱪᱩᱲᱤ ᱫᱚ ᱵᱟᱝ ᱪᱟᱹᱞᱩᱜ ᱛᱟᱞᱮᱭᱟ, ᱡᱩᱫᱤ ᱯᱮ ᱟᱯᱮᱭᱟᱜ ᱠᱩᱥᱤ ᱨᱟᱹᱡᱤ ᱢᱮᱱᱟᱜ ᱛᱟᱯᱮᱭᱟ ᱥᱮ, ᱛᱟᱦᱚᱞᱮ ᱯᱮ ᱮᱢᱟᱞᱮᱭᱟ ᱟᱯᱮ ᱨᱮᱱ ᱠᱩᱲᱤ ᱜᱤᱫᱽᱨᱟᱹ᱾ ᱟᱨ ᱵᱟᱝ ᱠᱷᱟᱱ ᱫᱚ ᱵᱟᱝ᱾
ᱦᱩᱸ ᱟᱨ ᱦᱮᱸ ᱟᱸᱡᱚᱢ ᱵᱟᱲᱟ ᱠᱟᱜ ᱞᱮᱠᱤ ᱠᱤᱪᱷᱩ ᱦᱚᱲᱟᱜ ᱥᱟᱝᱠᱷᱟ ᱵᱟᱝ ᱪᱟᱹᱞᱩᱜᱼᱟ ᱠᱤᱪᱷᱩ ᱦᱚᱲ ᱥᱤᱸᱫᱩᱨ ᱵᱟᱝᱠᱚ ᱪᱚᱞ ᱜᱮᱭᱟ ᱠᱤᱪᱷᱩ ᱦᱚᱲ ᱟᱹ ᱟᱭᱢᱟ ᱜᱟᱱ ᱢᱮᱱᱟᱜ ᱛᱟᱠᱚᱣᱟ ᱤᱭᱟᱹ ᱠᱚᱨᱮ
ᱦᱮᱸ ᱦᱮᱸ ᱜᱚᱝᱠᱮ ᱛᱟᱨ ᱡᱚᱱᱮ ᱟᱹᱞᱤᱧᱟᱜ ᱱᱚᱣᱟ ᱫᱚ ᱟᱹᱞᱤᱧᱟᱜ ᱠᱟᱛᱷᱟ ᱞᱤᱧ ᱞᱟᱹᱭ ᱟᱫ ᱵᱤᱱᱟ ᱢᱟᱱᱮ ᱛᱟᱨᱯᱚᱨᱮ ᱡᱮᱢᱚᱱ ᱟᱨᱦᱚᱸ ᱠᱩᱲᱤ ᱯᱟᱦᱟᱴᱟ ᱠᱷᱚᱱ ᱡᱮᱢᱚᱱ ᱢᱮᱱᱟᱜ ᱜᱮᱭᱟ ᱛᱤᱨᱞᱟᱹ ᱦᱚᱯᱚᱱ ᱯᱟᱦᱟᱴᱟ ᱠᱷᱚᱱ ᱡᱮ ᱟᱞᱮ ᱡᱚᱠᱷᱚᱱ ᱞᱮ ᱡᱟᱶᱟᱭ ᱠᱚ ᱜᱮᱭᱟ ᱥᱮ
ᱦᱳᱭ
ᱠᱩᱲᱤ ᱜᱤᱫᱽᱨᱟᱹ ᱞᱮ ᱡᱟᱶᱟᱭ ᱠᱚᱣᱟ ᱟᱞᱮ ᱫᱚ ᱠᱤᱱᱛᱩ ᱦᱟᱱᱮ ᱵᱟ ᱴᱤᱨᱮ ᱡᱟᱦᱟᱸ ᱠᱚ ᱞᱟᱹᱭ ᱟᱠᱟᱫ ᱦᱳᱲᱳ ᱠᱚ ᱮᱢ ᱜᱮᱭᱟ ᱥᱮ
ᱦᱳᱭ
ᱚᱱᱟ ᱠᱤᱱᱛᱩ ᱟᱞᱮᱭᱟᱜ ᱫᱚ ᱪᱟᱹᱞ ᱵᱟᱹᱱᱩᱜ ᱟᱱᱟ ᱦᱟᱯᱲᱟᱢ ᱠᱚᱠᱚ ᱠᱚᱨᱟᱣ ᱟᱹᱜᱩ ᱠᱟᱫᱟ ᱦᱳᱭ ᱚᱱᱟ ᱠᱚ ᱦᱚᱸᱞᱮ ᱥᱟᱞᱟ ᱜᱚᱴᱟᱭ ᱜᱮᱭᱟ ᱡᱚᱠᱷᱚᱱ ᱞᱮ ᱵᱟᱯᱞᱟᱜ ᱜᱮᱭᱟ ᱞᱟᱦᱟ ᱨᱮᱞᱮ ᱞᱟᱹᱭ ᱟᱠᱚ ᱜᱮᱭᱟ ᱡᱮ ᱟᱞᱮᱭᱟᱜ ᱫᱚ ᱱᱚᱣᱟ ᱫᱚ ᱵᱟᱝ ᱪᱟᱹᱞᱩᱜ ᱛᱟᱞᱮᱭᱟ ᱡᱩᱫᱤ ᱠᱩᱥᱤ ᱨᱟᱹᱡᱤ ᱢᱮᱱᱟᱜ ᱛᱟᱯᱮᱭᱟ ᱠᱩᱲᱤ ᱜᱤᱫᱽᱨᱟᱹ ᱤᱫᱤᱭᱮ ᱛᱟᱞᱮ ᱯᱮ ᱵᱟᱝ ᱠᱷᱟᱱ ᱫᱚ ᱵᱟᱝ ᱚᱱᱮ ᱚᱱᱠᱟ ᱟᱨᱠᱤ
ᱡᱟᱛᱮ ᱡᱟᱛᱮ ᱢᱟ ᱢᱟᱱᱮ ᱟᱵᱚᱣᱟᱜ ᱛᱟᱞᱟ ᱢᱟᱞᱟ ᱡᱟᱭᱜᱟ ᱨᱮ ᱡᱮ ᱢᱟᱱᱮ ᱦᱚᱸᱴᱟᱛ- ᱠᱚᱨᱮ ᱟᱞᱚ ᱟᱴᱚ ᱜᱚᱸᱜ ᱢᱟ ᱵᱟᱯᱞᱟ ᱫᱚ ᱟᱨᱠᱤ
ᱟᱨᱮ ᱦᱮᱸ ᱚᱱᱟ ᱠᱷᱟᱹᱛᱤᱨ ᱛᱮ ᱚᱱᱮ ᱵᱟᱱᱟᱨ ᱯᱟᱦᱟᱴᱟ ᱟᱹᱛᱳ ᱠᱚ ᱟᱹᱛᱳ ᱢᱚᱬᱮ ᱦᱚᱲ ᱥᱟᱶᱛᱮ ᱵᱟᱱᱟᱨ ᱯᱟᱦ ᱴᱟ ᱢᱟᱹᱞᱤᱠ ᱫᱩᱲᱩᱵ ᱠᱟᱛᱮᱫ ᱟᱹᱠᱤᱱ ᱟᱹᱠᱤᱱᱟᱜ ᱡᱟᱦᱟᱸ ᱞᱟᱹᱭᱟᱭ ᱡᱮ ᱟᱹᱞᱤᱧᱟᱜ ᱠᱩᱲᱤ ᱜᱤᱫᱽᱨᱟᱹ ᱚᱲᱟᱜ ᱠᱷᱚᱱᱟᱜ ᱠᱚ ᱞᱟᱹᱭ ᱟ ᱡᱮ ᱟᱞᱮᱭᱟᱜ ᱫᱚ ᱱᱚᱣᱟ ᱠᱚᱫᱚ ᱵᱟᱝ ᱪᱟᱞᱩᱜ ᱛᱟᱞᱮᱭᱟ ᱠᱚᱲᱟ ᱜᱤᱫᱽᱨᱟᱹ ᱚᱲᱟᱜ ᱨᱮᱦᱚᱸ ᱞᱟᱹᱭ ᱟᱞᱮ ᱠᱚᱫᱚ ᱱᱚᱣᱟ ᱠᱚᱫᱚ ᱱᱟᱸᱜ ᱵᱟᱝ ᱪᱟᱹᱞᱩᱜᱼᱟ ᱫᱤᱱ ᱟᱫᱚ ᱵᱟᱱᱟ ᱦᱚᱸᱲᱟᱜ ᱠᱟᱛᱷᱟ ᱢᱤᱫ ᱞᱮᱱᱠᱷᱟᱱ
ᱦᱮᱸ ᱛᱚᱵᱮ ᱚᱱᱟ ᱵᱟᱯᱞᱟ
ᱠᱩᱥᱟᱹᱞ ᱞᱮᱱᱠᱷᱟᱱ ᱟᱫᱚ ᱱᱟᱦᱟᱜ ᱟᱫᱚ ᱠᱟᱛᱷᱟ ᱠᱚ ᱞᱟᱦᱟ ᱥᱮᱫ ᱠᱚ ᱤᱫᱤ ᱡᱮ ᱵᱟᱝᱼᱟ ᱫᱤᱱ ᱠᱚ ᱜᱚᱴᱟᱭᱟ ᱱᱮᱰᱟᱭᱟ ᱩᱫ ᱫᱤᱱ ᱠᱟᱹᱢᱤ ᱠᱚ ᱥᱟᱹᱜᱩᱱ ᱠᱟᱹᱢᱤ ᱠᱚ ᱥᱟᱵᱟ ᱚᱱᱟ ᱠᱷᱟᱹᱛᱤᱨ ᱛᱤ ᱜᱤ ᱚᱱᱟ ᱫᱩᱲᱩᱵ ᱨᱮᱭᱟᱜ ᱜᱟᱞᱢᱟᱨᱟᱣ ᱫᱚ
ᱦᱚᱸ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ
ᱦᱳᱭ
ᱜᱚᱝᱠᱮ ᱛᱟᱦᱞᱮ ᱟᱫᱚ ᱛᱤ ᱨᱮᱵᱤᱱ ᱯᱟᱭᱨᱟ ᱵᱟᱲᱟᱜᱼᱟ
ᱦᱩᱸ ᱜᱚᱝᱠᱮ ᱫᱮᱨᱤᱼᱟ ᱦᱟᱸᱜ ᱦᱩᱭᱩᱜ ᱜᱮᱭᱟ
ᱚᱠᱛᱚ ᱢᱟ ᱢᱮᱱᱟᱜ ᱜᱮᱭᱟ
ᱦᱮᱸ
ᱛᱟᱦᱚᱞᱮ ᱜᱚᱝᱠᱮ ᱟᱹᱵᱤᱱ ᱥᱮᱫ ᱢᱟ ᱩᱱᱠᱩ ᱥᱤᱢ ᱥᱟᱺᱰᱤ ᱠᱚ ᱢᱮᱱᱟᱜ ᱠᱚ ᱜᱮᱭᱟ ᱥᱮ ᱵᱟᱝ-ᱟ
ᱥᱤᱢ ᱥᱟᱺᱰᱤ ᱠᱚᱫᱚ ᱱᱟᱦᱟᱜ ᱢᱮᱱᱟᱣ ᱟᱠᱟᱫ ᱠᱚᱣᱟ ᱥᱤᱢ ᱠᱚ ᱥᱩᱠᱨᱤ ᱠᱚ ᱥᱤᱢ ᱥᱩᱠᱨᱤ ᱰᱟᱹᱝᱨᱤ ᱢᱮᱨᱚᱢ ᱚᱱᱟᱠᱚᱫᱚ ᱱᱟᱜ ᱡᱷᱚᱛᱚ ᱡᱷᱚᱛᱚ ᱜᱮ ᱢᱮᱱᱟᱜ ᱟᱠᱟᱫ ᱵᱚᱣᱟ
ᱟᱪᱪᱷᱟ ᱜᱚᱢᱠᱮ ᱟᱵᱤᱱ ᱥᱮᱫ ᱫᱚ ᱚᱱᱟ ᱤᱭᱟᱹ ᱠᱚ ᱦᱩᱭᱩᱜ ᱜᱮᱭᱟ ᱥᱮ ᱵᱟᱝ ᱩᱱᱠᱩ ᱥᱤᱢ ᱛᱩᱯᱩᱫ ᱡᱟᱦᱟᱸ ᱠᱚ ᱞᱟᱹᱭ ᱠᱟᱫᱟ
ᱦᱮᱸ ᱚᱱᱟ ᱠᱚ ᱦᱩᱭᱩᱜ ᱜᱮᱭᱟ
ᱟᱪᱪᱷᱟ ᱜᱚᱝᱠᱮ ᱟᱹᱵᱤᱱ ᱚᱱᱠᱟ ᱢᱟᱱᱮ ᱵᱟᱹᱵᱤᱱ ᱪᱟᱞᱟᱣ ᱵᱟᱲᱟ ᱟᱠᱟᱱ ᱜᱮᱭᱟ
ᱵᱟᱝᱟ ᱚᱱᱟ ᱠᱚᱫᱚ ᱱᱟᱜ ᱚᱱᱟ ᱠᱚᱨᱮᱭᱟᱜ ᱛᱩᱯᱩᱫ ᱠᱚ ᱨᱮᱭᱟᱜ ᱱᱮᱥᱟ ᱠᱚ ᱟᱫᱚ ᱚᱱᱟ ᱯᱨᱟᱭ ᱡᱚᱠᱷᱚᱱ ᱯᱷᱟᱸᱠᱟ ᱴᱟᱠᱟ ᱛᱟᱦᱮᱸ ᱞᱮᱱ ᱠᱷᱟᱱᱼᱼ ᱪᱟᱞᱟᱣ ᱵᱟᱲᱮ ᱧᱮᱞ ᱵᱟᱲᱟ ᱠᱚ ᱱᱟᱜ ᱦᱩᱭ ᱠᱟᱱᱟ ᱢᱮᱱ ᱠᱷᱟᱱ ᱱᱤᱡᱮ ᱥᱤᱢ ᱥᱮ ᱥᱟᱺᱰᱤ ᱤᱫᱤ ᱠᱟᱛᱮ ᱛᱩᱯᱩᱫ ᱨᱮᱭᱟᱜ ᱤᱪᱪᱷᱟᱹ ᱫᱚ ᱚᱱᱠᱟᱼᱼ ᱵᱟᱹᱱᱩᱜ ᱟᱠᱟᱫᱟ ᱚᱱᱠᱟᱱ ᱱᱮᱥᱟ ᱫᱚ ᱵᱟᱹᱱᱩᱜ ᱟᱠᱟᱫᱟ
ᱦᱩᱸ
ᱟᱫᱚ ᱟᱞᱮ ᱱᱚᱣᱟ ᱫᱷᱟᱨᱮ ᱱᱟ ᱦᱟᱴᱵᱟᱨ ᱠᱚᱨᱮ ᱦᱩᱭ ᱞᱮᱱ ᱠᱷᱟᱱ ᱜᱮ ᱦᱩᱭᱩᱜ ᱜᱮᱭᱟ ᱟᱫᱚ ᱱᱟᱜ